ᱦᱮᱞᱳ, ᱦᱮᱸ ᱦᱮᱸ᱾ ᱡᱚᱦᱟᱸᱨ ᱡᱚᱦᱟᱸᱨ ᱜᱮ ᱥᱟᱺᱜᱤᱧ ᱯᱮᱲᱟ ᱛᱚ ᱞᱟᱹᱭ ᱫᱟᱞᱤᱧ ᱨᱚᱲ ᱠᱚᱼᱼ ᱯᱨᱚᱥᱴᱚ ᱟᱡᱸᱚᱢᱚᱜ ᱠᱟᱱᱟ ᱛᱚ?
ᱦᱮᱸ ᱦᱮᱸ, ᱾ᱟᱹᱰᱤ ᱱᱟᱯᱟᱭ ᱜᱮ ᱟᱸᱡᱚᱢᱚᱜ ᱠᱟᱱᱟ
ᱟᱪᱪᱷᱟ ᱟᱪᱪᱷᱟ ᱛᱚ ᱞᱤᱧ ᱞᱟᱹᱭ ᱫᱟ ᱛᱮᱦᱮᱧ ᱫᱚ ᱠᱤᱪᱷᱩ ᱠᱩᱫᱩᱢ ᱵᱤᱱ ᱵᱟᱲᱟᱭᱼᱼ ᱥᱮ ᱟᱹᱞᱤᱧ ᱵᱟᱰᱟᱭ ᱠᱤᱪᱷᱩ ᱠᱩᱫᱩᱢ ᱤᱫᱤ ᱠᱟᱛᱮ ᱡᱩᱼᱼ ᱫᱤ ᱞᱟᱝ ᱜᱟᱞᱢᱟᱨᱟᱣ ᱠᱚᱜᱼᱟ, ᱠᱟᱹᱡ ᱵᱷᱟᱹᱜᱮ ᱠᱚᱜᱼᱟ᱾
ᱦᱩᱸ ᱟᱹᱰᱤ ᱱᱟᱯᱼᱼ ᱠᱟᱛᱷᱟ ᱯᱮ ᱢᱮᱱ ᱠᱮᱜᱼᱟ, ᱦᱮᱸ ᱵᱟᱲᱟᱭ ᱫᱚ ᱢᱟᱱᱮ ᱛᱷᱚᱲᱟ ᱛᱷᱚᱲᱤ᱾ ᱵᱟᱭ ᱢᱮᱱᱟᱜᱼᱟ, ᱩᱱᱟᱹᱜ ᱴᱟᱝ ᱫᱚ ᱵᱟᱝ ᱪᱮᱫᱟᱜ ᱥᱮ ᱱᱮᱛᱟᱨ ᱫᱚᱵᱚᱱ ᱵᱟᱲᱟᱭᱮᱫ ᱠᱟᱱ ᱜᱮᱭᱟᱼᱼ ᱢᱟᱱᱮ ᱤᱱᱴᱟᱨᱱᱮᱴ ᱡᱟᱢᱟᱱᱟ ᱢᱟᱱᱮ ᱞᱟᱦᱟ ᱛᱮᱱᱟᱜ ᱥᱮᱫᱟᱭ ᱠᱟᱛᱷᱟ ᱠᱚᱫᱚ ᱦᱤᱲᱤᱧ ᱞᱮᱠᱟ ᱦᱤᱲᱤᱧ ᱪᱟᱵᱟᱣ ᱼᱼ ᱠᱟᱱᱟ᱾ ᱟᱨ ᱢᱟ ᱦᱮᱸ, ᱥᱮᱫᱟᱭ ᱦᱚᱲ ᱠᱚᱦᱚᱸ, ᱦᱮᱸ ᱞᱟᱹᱭ ᱵᱮᱱ?
ᱦᱮᱸ᱾ ᱦᱮᱸ, ᱠᱩᱫᱩᱢ ᱨᱮ ᱠᱩᱲᱤᱫ ᱠᱩᱲᱤᱫ ᱢᱤᱫᱴᱟᱝ ᱜᱟᱹᱭᱼᱼ ᱵᱟᱹᱫᱽ ᱨᱮ ᱟᱹᱛᱤᱧᱟᱭ ᱵᱤᱜᱮ ᱵᱟᱭ ᱵᱤᱜᱼᱟ᱾ ᱜᱟᱹᱭ ᱥᱮ ᱰᱟᱝᱨᱟ ᱢᱤᱫᱴᱟᱝ ᱮ ᱟᱛᱤᱧᱼᱟ ᱵᱟᱹᱫᱽ ᱨᱮ ᱵᱤ ᱜᱮ ᱵᱟᱭ ᱵᱤᱜᱼᱟ ᱡᱟᱦᱟᱸ ᱛᱤᱱᱟᱹᱜᱼᱼ ᱡᱚᱢᱟᱜ ᱵᱤᱜᱮ ᱵᱟᱭ ᱵᱤᱜᱼᱟ ᱟᱹᱛᱤᱧ ᱟᱹᱛᱤᱧ ᱵᱟᱭ ᱵᱷᱟᱜᱟᱜᱼᱟ᱾
ᱱᱚᱣᱟ ᱫᱚ ᱢᱮᱱᱠᱷᱟᱱ ᱵᱮᱱ ᱛᱤᱦᱤᱧ ᱯᱩᱭᱞᱟᱸ ᱜᱮᱞᱤᱧ ᱟᱸᱡᱚᱢ ᱠᱮᱫᱟ ᱠᱤᱱᱛᱩᱼᱼ ᱛᱟᱨ ᱢᱚᱫᱽᱫᱷᱮᱨᱮ ᱟᱹᱞᱤᱧ ᱞᱤᱧ ᱵᱟᱹᱫᱽ ᱵᱮᱱ ᱢᱮᱱ ᱠᱮᱫᱟ᱾ ᱵᱟᱞᱤᱧ ᱜᱟᱱ ᱠᱮᱭᱟ ᱪᱮᱫᱟᱜ ᱥᱮ ᱯᱩᱭᱞᱟᱹ ᱜᱮᱞᱤᱧ ᱟᱸᱡᱚᱢ ᱠᱮᱫᱟ᱾
ᱯᱳᱭᱞᱳ ᱵᱤᱱ ᱟᱸᱡᱚᱢ ᱠᱮᱫᱟ ᱵᱟᱝ ᱟᱪᱪᱷᱟ ᱱᱚᱣᱟ ᱨᱮᱱᱟᱜ ᱛᱮᱞᱟ ᱫᱚ ᱦᱩᱭᱩᱜ ᱼᱼ ᱠᱟᱱᱟ ᱦᱟᱸᱜ ᱫᱟᱛᱨᱚᱢ ᱵᱤᱱ ᱧᱮᱞ ᱟᱠᱟᱜᱼᱟ ᱛᱚ?
ᱦᱮᱸ ᱦᱮᱸ ᱫᱟᱛᱨᱚᱢ᱾
ᱟᱪᱪᱷᱟ ᱫᱟᱛᱨᱚᱢ ᱡᱩᱫᱤ ᱫᱤᱱ ᱜᱮ ᱦᱟᱸᱜᱼᱼ ᱡᱩᱫᱤ ᱜᱷᱟᱥ ᱤᱨ ᱵᱤᱱ ᱪᱟᱞᱟᱜᱼᱟ ᱡᱟᱦᱟᱸ ᱛᱤᱱᱟᱹᱜ ᱜᱮ ᱤᱨ ᱵᱤᱱ ᱥᱮ ᱩᱱᱤ ᱵᱤᱜᱮ ᱵᱟᱭ ᱵᱤᱜ-ᱟ᱾ ᱦᱮᱸ ᱥᱮ ᱵᱟᱝ ᱡᱷᱟᱥ ᱡᱩᱫᱤ ᱤᱨ ᱦᱩᱭᱩᱜᱼᱟ ᱵᱤ ᱜᱮ ᱵᱟᱭ ᱵᱤᱜ-ᱟ᱾
ᱦᱮᱸ᱾
ᱱᱮᱛᱟᱨ ᱫᱚ ᱠᱩᱫᱩᱢ ᱠᱚᱦᱚᱸ ᱪᱮᱫ ᱤᱧ ᱞᱟᱹᱭᱟ ᱠᱩᱫᱩᱢ ᱠᱚᱦᱚᱸ ᱱᱮᱛᱟᱨ ᱫᱚᱼᱼ ᱜᱚᱲᱚᱢ ᱦᱟᱲᱟᱢ ᱛᱟᱠᱚ ᱞᱟᱦᱟᱼᱼ ᱛᱮ ᱟᱸᱡᱚᱢ ᱵᱟᱲᱟ ᱦᱩᱭ ᱞᱮᱱᱟ ᱜᱚᱲᱚᱢ ᱵᱟ ᱦᱟᱲᱟᱢ ᱛᱟᱠᱚ ᱴᱷᱮᱱ ᱠᱷᱚᱱᱟᱜ ᱜᱮ ᱚᱱᱟᱜᱮ ᱟᱵᱤᱱ ᱴᱷᱮᱱ ᱥᱚᱫ ᱥᱚᱫᱚᱨ ᱦᱩᱭᱩᱜ ᱠᱟᱱᱟ ᱦᱮᱸ ᱥᱮ᱾ ᱱᱮᱛᱟᱨ ᱠᱚᱨᱮᱱ ᱜᱤᱫᱽᱨᱟᱹ ᱫᱚ ᱞᱟᱹᱭ ᱞᱮᱠᱷᱟᱱ ᱫᱚ ᱩᱱᱠᱩ ᱡᱩᱫᱤ ᱼᱼ
ᱦᱮᱸ᱾
ᱦᱩᱸ ᱦᱩᱸ ᱟᱨ ᱱᱮᱛᱟᱨ ᱫᱚ ᱠᱩᱫᱩᱢ ᱠᱚᱦᱚᱸ ᱦᱟᱹᱯᱤᱫ ᱤᱫᱤᱜ ᱠᱟᱱ ᱛᱟᱵᱚᱱᱟ ᱵᱟᱵᱚᱱ ᱪᱚᱨᱪᱟᱭ ᱤᱫᱤ ᱮᱫ ᱛᱮ᱾
ᱵᱟᱝ ᱵᱟᱝ ᱚᱱᱟ ᱜᱤᱥᱮ ᱢᱟᱱᱮ ᱢᱮᱱᱠᱷᱟᱱ ᱵᱮᱱ ᱱᱮᱛᱟᱨ ᱫᱚ ᱟᱵᱚ ᱥᱟᱱᱼᱼ ᱥᱟᱱᱛᱟᱲ ᱥᱚᱢᱟᱡᱽ ᱫᱚ ᱢᱮᱱ ᱢᱮᱱᱠᱷᱟᱱ ᱟᱹᱰᱤ ᱜᱤ ᱫᱟᱭᱟ ᱜᱤ ᱢᱟᱱᱮᱼᱼ ᱪᱤᱱᱛᱟᱹ ᱵᱷᱟᱵᱽᱱᱟ᱾ ᱡᱮ ᱦᱚᱜᱼᱚᱭ ᱡᱮᱢᱚᱱ ᱱᱤᱛᱚᱜ ᱱᱟᱦᱟᱜ ᱨᱮᱱ ᱵᱟᱹᱵᱩ ᱢᱟᱹᱭ ᱵᱤᱴᱤ ᱛᱟᱠᱚ ᱢᱮᱱᱟᱜ ᱠᱚᱣᱟ᱾ ᱱᱩᱠᱩ ᱡᱮ ᱟᱵᱚ ᱪᱮᱫ ᱞᱮᱠᱟ ᱠᱟᱛᱮ ᱥᱤᱼᱼ ᱥᱤᱠᱷᱱᱟᱹᱛ ᱵᱚᱱ ᱮᱢᱟᱣ ᱟᱠᱚᱣᱟ ᱪᱮᱫ ᱞᱮᱠᱟ ᱠᱟᱛᱮ ᱢᱟᱱᱮ ᱵᱚᱱ ᱱᱚᱣᱟ ᱠᱚᱵᱚᱱ ᱥᱮᱬᱟᱣᱟ ᱠᱚᱣᱟ ᱱᱚᱣᱟ ᱟᱹᱰᱤᱼᱼ ᱪᱤᱱᱛᱟᱹ ᱨᱮᱱᱟᱜ ᱵᱮᱯᱟᱨ ᱪᱮᱫᱟᱜ ᱥᱮ ᱱᱚᱜᱼᱚᱭ ᱡᱮᱢᱚᱱ ᱟᱵᱮᱱ ᱟᱹᱞᱤᱧ ᱵᱮᱱ ᱠᱩᱞᱤ ᱠᱮᱫ ᱞᱤᱧᱟ ᱢᱟᱱᱮ ᱡᱮᱢᱚᱱ ᱟᱹᱞᱤᱧ ᱞᱤᱧ ᱞᱟᱹᱭ ᱟᱵᱮᱱ ᱠᱟᱱᱟ ᱡᱮ ᱯᱳᱭᱞᱳ ᱵᱟᱨ ᱢᱟᱱᱮ ᱯᱳᱭᱞᱳ ᱞᱤᱧ ᱟᱸᱡᱚᱢ ᱠᱮᱫ ᱢᱟᱱᱮ ᱟᱹᱞᱤᱧ ᱜᱤ ᱟᱹᱰᱤ ᱫᱚᱢᱮ ᱠᱚᱥᱴᱚ ᱜᱮᱞᱤᱧ ᱵᱩᱡᱽ ᱠᱮᱫᱟ ᱡᱮ ᱵᱟᱹᱞᱤᱧ ᱚᱱᱟ ᱨᱮᱱᱟᱜ ᱛᱮᱞᱟ ᱵᱟᱹᱞᱤᱧ ᱮᱢ ᱫᱟᱲᱤᱣ ᱟᱫᱟ
ᱦᱮᱸ ᱚᱱᱟ ᱢᱟ ᱵᱩᱡᱷᱟᱹᱜ ᱜᱮ ᱟᱹᱞᱤᱧ ᱦᱚᱸ ᱜᱚ ᱢᱟᱱᱮ ᱢᱟᱢᱟ ᱫᱟᱵᱩ ᱥᱮ ᱢᱟᱢᱟᱭᱳ ᱛᱟᱠᱚ ᱴᱷᱮᱱ ᱠᱷᱚᱱᱟᱜ ᱟᱡᱸᱚᱢ ᱵᱟᱲᱟ ᱦᱩᱭ ᱠᱟᱱᱟ ᱟᱨ ᱟᱹᱞᱤᱧ ᱦᱚᱸ ᱜᱚᱲᱚᱢ ᱦᱟᱲᱟᱢ ᱫᱚ ᱦᱟᱸᱜ ᱵᱟᱞᱤᱧ ᱧᱟᱢ ᱟᱴᱠᱟᱫᱮᱭᱟ ᱟᱹᱞᱤᱧ ᱚᱱᱟ ᱛᱤᱨ ᱵᱟᱝ ᱟᱸᱡᱚᱢ ᱵᱟᱲᱟ ᱦᱩᱭ ᱠᱟᱱᱟ ᱚᱱᱟ ᱢᱟᱢᱟ ᱫᱟᱫᱩ ᱛᱟᱠᱚ ᱴᱷᱮᱱ ᱠᱷᱚᱱᱟᱜ ᱜᱮ ᱟᱸᱡᱚᱢ ᱫᱚ ᱚᱱᱟᱜᱮ ᱦᱟᱸᱜ ᱛᱚ ᱠᱩᱫᱩᱢ ᱠᱟᱹᱦᱱᱤ ᱫᱚ ᱞᱟᱦᱟ ᱛᱮᱫᱚ ᱡᱮᱚᱢᱚᱱ ᱜᱤᱫᱽᱨᱟᱹ ᱵᱮᱲᱟ ᱨᱮᱫᱚ ᱜᱤᱫᱽᱨᱟᱹ ᱠᱚ ᱡᱚᱠᱷᱚᱱ ᱠᱚ ᱢᱟᱱᱮ ᱠᱷᱮᱞ ᱠᱷᱚᱱᱟᱜ ᱠᱚ ᱦᱤᱡᱩᱜᱼᱟ ᱛᱟᱨᱟᱥᱤᱧ ᱵᱮᱲᱟ ᱠᱷᱮᱞ ᱵᱟᱲᱟᱭᱟᱠᱚ ᱟᱪᱪᱷᱟ ᱛᱟᱨᱟᱥᱤᱧ ᱡᱚᱠᱷᱚᱱ ᱠᱷᱟᱱ ᱜᱮ ᱦᱟᱸᱜ ᱞᱮ ᱦᱮᱡ ᱜᱚᱫᱚᱜᱼᱟ ᱟᱞᱮ ᱦᱟᱸᱜ ᱟᱹᱞᱤᱧᱟᱸᱜ ᱞᱤᱧ ᱞᱟᱹᱭᱼᱟ ᱟᱨ ᱛᱚᱠᱷᱚᱱ ᱫᱚ ᱢᱟᱢᱟ ᱫᱟᱫᱩ ᱠᱚ ᱟᱹᱭᱩᱵ ᱜᱚᱫᱚᱜ-ᱟ ᱛᱚ ᱟᱫᱚ ᱡᱟᱹᱯᱤᱫ ᱥᱟᱱᱟᱣᱟ ᱜᱤᱫᱽᱨᱟᱹ ᱦᱚᱲ ᱛᱚ ᱟᱫᱚ ᱛᱟᱦᱞᱮ
ᱢᱟᱢᱤ ᱛᱟᱠᱚ ᱫᱟᱠᱟ ᱠᱚ ᱪᱚᱸᱫᱟ ᱠᱟᱜ-ᱟ ᱟᱫᱚ ᱡᱟᱹᱯᱤᱫ ᱥᱟᱱᱟ ᱛᱚ ᱟᱫᱚ ᱛᱟᱦᱚᱞᱮ ᱠᱚ ᱞᱟᱹᱭ ᱟ ᱫᱩ ᱫᱟᱫᱩ ᱴᱷᱮᱱ ᱪᱟᱞᱟᱜ ᱢᱮ ᱡᱤᱭᱮ ᱠᱩᱫᱩᱢ ᱠᱚᱭ ᱞᱟᱹᱭ ᱟᱢᱟ ᱟᱫᱚ ᱛᱟᱦᱚᱞᱮ ᱚᱱᱠᱟ ᱠᱩᱫᱩᱢ ᱠᱚᱠᱚ ᱞᱟᱹᱭ ᱵᱟᱲᱟᱭᱟ ᱟᱨᱠᱤ
ᱚᱝᱠᱟ ᱜᱮᱥᱮ ᱢᱟᱱᱮ ᱟᱹᱞᱤᱧ ᱦᱚᱸ ᱢᱟᱱᱮ ᱢᱟᱱᱮ ᱚᱲᱟᱜ ᱨᱮ ᱢᱟᱹᱭ ᱵᱟᱹᱵᱩ ᱛᱟᱠᱚ ᱢᱮᱱᱟᱜ ᱠᱚᱜᱮᱭᱟ ᱛᱚ ᱪᱮᱥᱴᱟᱭᱟᱞᱤᱧ ᱟᱹᱞᱤᱧ ᱢᱟᱱᱮ ᱡᱚᱛᱚᱴᱟ ᱜᱮᱞᱤᱧ ᱪᱮᱥᱴᱟᱭᱜᱮᱛᱮ ᱡᱮ ᱢᱳᱵᱟᱭᱤᱞ ᱠᱷᱚᱱ ᱫᱚ ᱟᱹᱰᱤ ᱥᱟᱺᱜᱤᱧ ᱨᱮᱜᱮᱞᱤᱧ ᱫᱚᱦᱚ ᱠᱤᱱᱟ ᱚᱱᱟᱞᱤᱧ ᱪᱮᱥᱴᱟᱭ ᱜᱮᱭᱟ ᱟᱨᱞᱤᱧ ᱠᱚᱨᱟᱣ ᱠᱟᱜ ᱜᱮᱭᱟ ᱛᱚᱵᱮ ᱡᱮᱢᱚᱱ ᱦᱚᱜ ᱞᱱᱱᱟᱵᱮᱱ ᱡᱟᱦᱟᱸ ᱠᱟᱛᱷᱟ ᱵᱮᱱ ᱢᱮᱱ ᱠᱮᱫᱟ ᱛᱚ ᱟᱹᱞᱤᱧ ᱚᱱᱟ ᱢᱟᱱᱮ ᱢᱟᱱᱮ ᱚᱲᱟᱜ ᱨᱮ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱩᱱᱠᱩ ᱥᱟᱶᱛᱮ ᱚᱱᱟ ᱠᱚ ᱡᱤᱱᱤᱥ ᱠᱚᱨᱟᱣ ᱨᱮᱱᱟᱜ ᱞᱮ ᱪᱮᱥᱴᱟᱭᱮᱫᱟ ᱡᱮᱢᱚᱱᱠᱤ ᱥᱟᱜ ᱠᱟᱵᱢᱮ ᱱᱚ ᱜᱤᱫᱽᱨᱟᱹ ᱥᱟᱶᱛᱮ ᱠᱷᱮᱞᱳᱰ ᱜᱤᱫᱽᱨᱟᱹ ᱥᱟᱶᱛᱮ ᱦᱚᱭ ᱠᱩᱫᱩᱢ ᱠᱟᱹᱦᱱᱤ ᱮ ᱱᱚᱣᱟ ᱜᱟᱯᱟᱞ ᱢᱟᱨᱟᱣ ᱵᱩᱜᱤ ᱵᱟᱹᱲᱤᱡ, ᱦᱮᱸ ᱱᱚᱣᱟ ᱠᱚᱦᱚᱸ ᱫᱚᱢᱮᱞᱤᱧ ᱪᱮᱥᱴᱟᱭ ᱜᱮᱭᱟ ᱟᱫᱚ ᱢᱟᱱᱮ ᱦᱮᱸ ᱢᱟᱱᱮ ᱟᱵᱩ ᱠᱩ ᱵᱩᱱ, ᱦᱮᱸ ᱡᱮᱢᱚᱱ ᱟᱵᱚ ᱠᱚ ᱛᱚᱠᱷᱚᱱ ᱵᱚᱱ ᱟᱸᱡᱚᱢ ᱢᱟᱱᱮ ᱟᱵᱩᱻᱻ ᱛᱚᱠᱷᱚᱱ ᱢᱟᱱᱮ ᱵᱟᱹᱵᱩ ᱛᱟᱠᱩ ᱢᱟᱢᱟ ᱜᱚ ᱵᱩᱰᱤ ᱜᱚ ᱛᱟᱠᱚ ᱠᱚ ᱛᱟᱦᱮᱸ ᱠᱟᱱᱟ ᱛᱚ ᱩᱱᱠᱩ ᱴᱷᱮᱡ ᱟᱵᱚ ᱠᱩᱫᱩᱢ ᱠᱟᱹᱦᱱᱤ ᱵᱚᱱ ᱟᱸᱡᱚᱢ ᱠᱟᱜ ᱜᱮᱭᱟ ᱠᱤᱱᱛᱩ ᱱᱤᱛᱚᱜ ᱫᱚᱵᱮᱱ ᱢᱮᱱᱠᱷᱟᱱ ᱢᱟᱱᱮ ᱢᱮᱱᱟᱜ ᱠᱚᱜᱤ ᱠᱤᱪᱷᱩ ᱠᱤᱪᱷᱩ ᱥᱮᱫᱟᱭ ᱨᱮᱱ ᱦᱚᱲ ᱩᱱᱠᱩ ᱡᱩᱚᱫᱤ ᱵᱮᱱ ᱢᱮᱛᱟ ᱠᱚᱣᱟ ᱠᱟᱹᱭᱫᱩᱢ ᱠᱟᱹᱭ ᱛᱟᱵᱩᱱ ᱯᱮ ᱞᱟᱹᱭ-ᱟ ᱠᱚ ᱦᱤᱲᱤᱧ ᱡᱟᱣ ᱠᱟᱫᱟᱞᱮ ᱥᱮ ᱥᱚᱴᱠᱟᱨᱤ ᱨᱮ ᱵᱟᱞᱮ ᱵᱟᱰᱟᱭᱟ
ᱦᱩᱸ ᱟᱨ ᱪᱚᱨᱪᱟ ᱵᱟᱝ ᱤᱫᱤ ᱞᱮᱠᱷᱟᱱ ᱫᱚ ᱦᱤᱲᱤᱧ ᱧᱚᱜ ᱜᱮᱭᱟ
ᱦᱤᱲᱤᱧ-ᱚᱜ ᱜᱮᱭᱟ ᱦᱮᱸ
ᱟᱨ ᱱᱤᱭᱟᱹ ᱡᱩᱜᱽ ᱨᱮᱱ ᱢᱟ ᱜᱤᱫᱽᱨᱟᱹ ᱯᱤᱫᱽᱨᱟᱹ ᱢᱟ ᱤᱱᱴᱟᱨᱱᱮᱴ ᱥᱮ ᱡᱟᱦᱟᱸ ᱥᱳᱥᱟᱞ ᱢᱤᱰᱤᱭᱟ ᱠᱚᱜᱮ ᱫᱚᱢᱮ ᱵᱚᱱ ᱫᱮᱠᱷᱟᱣ ᱵᱟᱲᱟ ᱟᱠᱚ ᱠᱟᱱᱟ ᱟᱵᱚᱨᱮᱱ ᱟᱵᱚᱣᱟᱜ ᱜᱮ ᱠᱷᱚᱛᱤ ᱦᱩᱭᱩᱜ ᱠᱟᱱᱟ ᱢᱟᱹᱱᱢᱤᱭᱟᱜ ᱜᱮ ᱦᱮᱸᱥᱮ ᱡᱮ ᱜᱤᱫᱽᱨᱟᱹ ᱡᱚᱠᱷᱚᱱᱮ ᱨᱟᱜ-ᱮᱫᱟ ᱛᱚᱠᱷᱚᱱ ᱠᱷᱟᱱ ᱜᱮ ᱢᱳᱵᱟᱭᱤᱞ ᱵᱚᱱ ᱥᱩᱨ ᱟᱭ ᱚᱱᱮ ᱡᱚᱠᱷᱚᱱ ᱠᱷᱟᱱ ᱜᱮ ᱨᱟᱜᱽ ᱮᱫᱟᱭ ᱟᱱᱮ ᱮᱸ ᱡᱮᱢᱚᱱ ᱡᱩᱥ ᱢᱮᱝᱜᱳ ᱡᱩᱥ ᱵᱚᱱ ᱥᱳᱨ ᱟᱠᱟᱱ ᱠᱟᱱᱟ ᱢᱟᱱᱮ ᱪᱮᱫ ᱵᱟᱹᱲᱤᱡ ᱥᱮᱫ ᱵᱚᱱ ᱤᱫᱤᱭᱮᱫ ᱠᱚᱣᱟ ᱡᱚᱠᱷᱚᱱ ᱠᱷᱟᱱ ᱜᱮ ᱨᱟᱜᱽ ᱮᱫᱟᱭ ᱩᱱ ᱠᱷᱟᱱ ᱜᱮ ᱱᱮ ᱰᱮᱥᱯᱮᱠᱮᱴ ᱥᱮ ᱦᱟᱱᱮ ᱪᱤᱯᱥ ᱱᱚᱣᱟ ᱠᱚ ᱵᱚᱱ ᱮᱢᱟᱣ ᱠᱚ ᱠᱟᱱᱟ ᱱᱚᱣᱟ ᱠᱚᱫᱚ ᱟᱹᱰᱤ ᱵᱟᱹᱲᱤᱡ ᱡᱤᱱᱤᱥ ᱠᱟᱱᱟ
ᱟᱹᱰᱤᱜᱮ ᱵᱟᱹᱲᱤᱡ ᱡᱤᱱᱤᱥ ᱠᱟᱱᱟ, ᱛᱚᱵᱮ ᱦᱮᱸ ᱟᱫᱚ ᱧᱮᱞ ᱵᱮᱱ ᱜᱚᱝᱠᱮ ᱱᱚᱰᱮ ᱡᱩᱫᱤ ᱮ ᱢᱟᱱᱮ ᱟᱞᱤᱧ ᱨᱮᱱ ᱜᱤᱫᱽᱨᱟᱹ ᱟᱞᱤᱧ ᱨᱮᱱ ᱵᱟᱹᱵᱩ ᱵᱤᱴᱤ ᱢᱟᱹᱭ ᱵᱟᱹᱵᱩ ᱛᱟᱹᱠᱤᱱ ᱠᱟᱱᱟ ᱠᱤᱱ ᱛᱟᱦᱞᱮ ᱚᱸᱰᱮ ᱡᱩᱫᱤ ᱟᱵᱮᱱ ᱵᱮᱱ ᱢᱮᱱ ᱠᱮᱫᱟ ᱡᱮ ᱱᱚᱣᱟ ᱫᱚ ᱵᱟᱝ ᱵᱮᱥᱟ ᱡᱮᱢᱚᱱᱠᱤ ᱱᱚᱜᱼᱚᱭ ᱠᱩᱨ ᱠᱩᱲᱤ ᱞᱮᱥᱟᱜ ᱠᱟᱛᱷᱟ ᱜᱮᱞᱤᱧ ᱢᱮᱱ ᱠᱮᱫᱟ ᱚᱱᱟ ᱟᱹᱞᱤᱧ ᱞᱤᱧ ᱮᱢ ᱠᱟᱜ ᱠᱤᱱᱟ ᱠᱤᱨᱤᱧ ᱠᱟᱛᱮᱫ ᱟᱵᱮᱱ ᱵᱮᱱ ᱦᱮᱡ ᱮᱱᱟ ᱢᱮᱱ ᱠᱮᱫᱟ ᱵᱮᱱ ᱡᱮ ᱦᱮᱸ ᱫᱤᱫᱤ ᱱᱚᱣᱟ ᱫᱚ ᱵᱟᱝᱜᱮ ᱵᱮᱥᱟ ᱵᱟᱹᱵᱩ ᱛᱮᱠᱚ ᱞᱟᱹᱜᱤᱫ ᱫᱚ ᱢᱟᱱᱮ ᱚᱥᱩᱠ ᱵᱤᱥᱩᱠ ᱦᱩᱭ ᱫᱟᱲᱮᱭᱟᱜᱼᱟ ᱱᱟᱱᱟ ᱨᱚᱠᱚᱢ ᱠᱷᱚᱛᱤ ᱦᱩᱭ ᱫᱟᱲᱮᱭᱟᱜᱼᱟ ᱛᱚᱵᱮ ᱚᱸᱰᱮ ᱟᱵᱟᱨ ᱟᱞᱤᱧᱟᱜ ᱨᱤᱭᱮᱠᱴ ᱚᱸᱰᱮ ᱫᱚ ᱟᱞᱤᱧᱟᱜ ᱟᱵᱟᱨ ᱢᱟᱱᱮ ᱡᱩᱫᱟᱹ ᱨᱤᱭᱮᱠᱥᱚᱱ ᱛᱟᱦᱮᱱᱟ ᱡᱮ ᱦᱮᱸ
ᱡᱩᱫᱟᱹ ᱨᱤᱭᱮᱠᱥᱚᱱ ᱛᱟᱦᱮᱱ ᱠᱟᱱᱟ
ᱦᱮᱸ
ᱟᱵᱚ ᱫᱚ ᱯᱟᱦᱤᱞ ᱠᱷᱚᱱᱟᱜ ᱜᱮ ᱟᱵᱚ ᱫᱚ ᱯᱟᱹᱦᱤᱞ ᱠᱷᱚᱱᱟᱜ ᱜᱮ ᱵᱤᱨ ᱵᱩᱨᱩ ᱨᱮᱱᱟᱜ ᱡᱚᱢᱟᱜ ᱠᱚᱵᱚᱱ ᱡᱚᱢ ᱠᱟᱫᱟ ᱦᱮᱸᱥᱮ ᱚᱱᱠᱟ ᱛᱮᱜᱮ ᱦᱚᱲᱢᱚ ᱠᱚᱫᱚ ᱵᱤᱥᱤ ᱫᱤᱱ ᱢᱟᱱᱮ ᱢᱟᱱᱮ ᱟᱵᱚᱣᱟᱜ ᱡᱤᱣᱤᱫ ᱡᱤᱣᱤ ᱩᱧ ᱫᱤᱱ ᱜᱮ ᱵᱟᱧᱪᱟᱣ ᱛᱟᱦᱮᱱᱟ ᱟᱭᱩᱴᱟᱜ ᱵᱟᱹᱲᱛᱤᱜ ᱛᱟᱵᱚᱱᱟ ᱢᱮᱱᱠᱷᱟᱱ ᱟᱵᱚ ᱟ. ᱰᱤ ᱨᱚᱠᱚᱡ ᱦᱟᱱᱟ ᱱᱟᱣᱟ ᱠᱮᱢᱤᱠᱟᱞ ᱡᱤᱱᱤᱥ ᱵᱚᱱ ᱡᱚᱢᱮᱫ ᱠᱷᱟᱹᱛᱤᱨ ᱟᱭᱩᱴᱟᱜ ᱠᱚᱢᱚᱜ ᱠᱟᱱ ᱛᱟᱵᱚᱱᱟ ᱵᱤᱥᱤ ᱫᱤᱱ ᱵᱟᱵᱚᱱ ᱵᱟᱧ ᱪᱟᱣ ᱫᱟᱲᱮᱭᱟᱜ ᱠᱟᱱᱟ ᱦᱮᱸ ᱥᱮ ᱟᱹᱞᱤᱧ ᱨᱤᱱ ᱦᱚᱸ ᱡᱩᱫᱤ ᱞᱤᱧ ᱵᱟᱯᱞᱟ ᱵᱟᱲᱟᱜᱼᱟ ᱟᱹᱞᱤᱧ ᱦᱚᱸ ᱚᱝᱠᱟ ᱜᱮᱞᱤᱧ ᱪᱤᱱᱛᱟᱹᱭᱟ ᱡᱮ ᱟᱹᱞᱤᱧ ᱨᱤᱱ ᱜᱤᱫᱽᱨᱟᱹ ᱫᱚ ᱚᱱᱟ ᱠᱚᱲ ᱠᱚᱲᱤ ᱪᱤᱯᱥ ᱠᱷᱚᱱᱟᱜ ᱥᱟᱦᱟ ᱨᱮᱞᱤᱧ ᱡᱟᱦᱟᱸ ᱫᱚᱞᱤᱧ ᱪᱮᱥᱴᱟᱭᱟᱞᱤᱧ ᱟᱨᱠᱤ ᱥᱟᱦᱟᱨ ᱨᱮ
ᱦᱮᱸ ᱟᱞᱤᱧ ᱦᱚᱸ ᱡᱚᱛᱚ ᱴᱟᱜ ᱜᱮᱞᱤᱧ ᱫᱟᱹᱲᱤᱜᱼᱟ ᱚᱲᱟᱜ ᱠᱚᱨᱮᱱ ᱛᱤᱱᱟᱹᱜ ᱢᱟᱹᱭ ᱵᱟᱹᱵᱩ ᱛᱮᱠᱚ ᱢᱮᱱᱟᱜ ᱠᱚᱣᱟ ᱪᱮᱥ ᱴᱟᱭ ᱜᱮᱭᱟᱞᱤᱧ ᱡᱟᱛᱮ ᱚᱱᱟ ᱠᱚ ᱠᱷᱟᱱ ᱥᱟᱺᱜᱤᱧ ᱨᱮᱞᱤᱧ ᱫᱚᱦᱚ ᱫᱟᱲᱮᱭᱟᱠᱚ ᱦᱚᱸᱭ ᱡᱮᱢᱚᱱ ᱢᱚ ᱢᱚᱵᱟᱭᱤᱞ ᱨᱮᱱᱟᱜ ᱠᱟᱛᱷᱟ ᱞᱤᱧ ᱞᱟᱹᱭ ᱠᱮᱫᱟ ᱢᱟᱱᱮ ᱟᱹᱞᱤᱧ ᱫᱚ ᱟᱹᱞᱤᱧᱟᱜ ᱛᱤ ᱛᱮᱫᱚ ᱟᱻ ᱵᱟᱝ ᱜᱮᱞᱤᱧ ᱵᱟᱞᱤᱧ ᱵᱟᱹᱩ ᱛᱚᱠᱚ ᱛᱚᱠᱚ ᱠᱟᱹᱴᱤᱡ ᱠᱟᱹᱴᱤᱡ ᱠᱚ ᱛᱟᱦᱮᱱ ᱠᱷᱟᱱ ᱫᱚᱠᱚ ᱟᱹᱰᱤ ᱠᱚ
ᱟᱹᱰᱤ ᱨᱚᱠᱚᱢ ᱠᱚ ᱠᱟᱨᱚᱭ ᱜᱮᱭᱟ ᱛᱚᱵᱮ ᱚᱸᱰᱮ ᱟᱹᱰᱤ ᱦᱩᱭᱩᱜ ᱜᱮᱭᱟ ᱠᱟᱹᱜ ᱜᱮᱭᱟ ᱟᱹᱲᱤᱥ ᱟᱹᱭᱠᱟᱹᱜᱼᱟ ᱢᱟᱱᱮ ᱡᱟᱦᱟᱸ
ᱟᱹᱞᱤᱧ ᱦᱚᱸ ᱚᱝᱠᱟ ᱜᱮ ᱵᱷᱟᱹᱜᱤ ᱟᱹᱞᱤᱧ ᱦᱚᱸ ᱯᱷᱚᱱ ᱟᱹᱰᱤ ᱫᱮᱨᱤ ᱠᱟᱛᱮᱫ ᱞᱤᱧ ᱦᱟᱛᱟᱣ ᱟᱠᱟᱫ ᱛᱮ ᱴᱩᱭᱮᱞᱵᱷ ᱠᱚ ᱴᱩᱭᱮᱞᱵᱷ ᱠᱚᱞᱤᱧ ᱨᱟᱠᱟᱵ ᱮᱱᱛᱮ ᱯᱷᱚᱱ ᱞᱤᱧ ᱦᱟᱛᱟᱣ ᱟᱠᱟᱫ ᱛᱮ ᱟᱹᱞᱤᱧ ᱦᱚᱸ ᱵᱷᱟᱜᱤ ᱜᱮᱞᱤᱧ ᱵᱩᱡᱷᱟᱹᱣᱮᱜᱼᱟ
ᱩᱱᱤᱧ ᱮᱢᱟᱭ ᱠᱷᱟᱱ ᱥᱟᱵ ᱠᱟᱜᱵᱤᱱ ᱡᱩᱫᱤ
ᱠᱟᱴᱟ ᱠᱟᱴᱟ ᱟᱸᱡᱚᱢᱚᱜ ᱠᱟᱱ ᱛᱟᱵᱤᱱᱟ
ᱯᱮᱱᱴᱤᱝ ᱠᱮᱭᱟᱞᱤᱧ ᱚᱝᱠᱟᱱ ᱡᱟᱦᱟᱱᱟᱜ
ᱦᱩᱸ ᱦᱩᱸ
ᱟᱹᱞᱤᱧ ᱦᱚᱸ ᱟᱹᱰᱤ ᱫᱮᱨᱤ ᱠᱟᱛᱮ ᱯᱷᱚᱱ ᱠᱚᱞᱤᱧ ᱦᱟᱛᱟᱣ ᱠᱟᱫ ᱛᱮ ᱟᱹᱞᱤᱧ ᱱᱚᱣᱟ ᱡᱤᱱᱤᱥ ᱠᱚᱞᱤᱧ ᱵᱩᱡᱷᱟᱹᱣᱮᱼᱟ ᱦᱮᱸ ᱥᱮ ᱵᱟᱠᱷᱟᱱ ᱫᱚ ᱦᱟᱸᱜ ᱟᱹᱞᱤᱧ ᱦᱚᱸ ᱦᱭᱛᱚᱜ ᱟᱹᱞᱤᱧ ᱦᱚᱸ ᱚᱱᱠᱟ ᱠᱩᱲᱠᱩᱲᱤ ᱪᱤᱯᱥ ᱠᱚ ᱥᱮ ᱥᱮ ᱢᱚᱵᱟᱭᱤᱞ ᱠᱚ ᱫᱚᱢᱮ ᱞᱤᱧ ᱜᱷᱟᱱᱴᱟ ᱠᱮᱜᱼᱟ
ᱢᱮᱱᱟ ᱞᱟᱹᱴᱩ ᱦᱚᱲ ᱞᱤᱜᱤᱫ ᱛᱮᱦᱚᱸ ᱵᱟᱝᱜᱮ ᱴᱷᱤᱠ ᱜᱤᱭᱟ ᱪᱮᱫᱟᱜ ᱥᱮ ᱚᱱᱟ ᱠᱚᱫᱚ ᱯᱮᱴᱮᱨ ᱨᱤᱱᱟᱜ ᱡᱤᱱᱤ ᱠᱟᱱᱟ ᱦᱮᱸ ᱫᱚᱢᱮ ᱫᱤᱱ ᱨᱤᱱᱟᱜ ᱫᱚᱦᱚ ᱛᱮᱦᱮᱱᱟ ᱡᱚᱢ ᱞᱮᱠᱷᱟᱱ ᱞᱟᱡ ᱨᱮᱭᱟᱜ ᱟᱹᱰᱤ ᱨᱚᱢ ᱯᱨᱚᱵᱽᱞᱮᱢ ᱦᱩᱭ ᱜᱤ ᱫᱟᱲᱤᱭᱟᱜᱼᱟ
ᱠᱟᱴᱟ ᱠᱟᱴᱟ ᱟᱸᱡᱚ ᱢᱚᱜ ᱠᱟᱱᱟ ᱢᱮᱢ
ᱦᱮᱸ ᱱᱤᱛᱚᱜ ᱟᱸᱡᱚᱢ ᱧᱟᱢᱚᱜ ᱠᱟᱱᱟ?
ᱦᱮᱸ ᱟᱡᱚᱢ ᱧᱟᱢᱚᱜ ᱠᱟᱱᱟ
ᱦᱮᱸ
ᱢᱤᱫ ᱫᱤᱱ ᱟᱹᱞᱤᱧ ᱢᱤᱫᱴᱟᱝ ᱞᱤᱧ ᱞᱟᱹᱭᱟᱵᱤᱱ ᱠᱟᱱᱟ ᱦᱮᱸᱥᱮ ᱢᱤᱫ ᱫᱤᱱ ᱟᱹᱞᱤᱧ ᱵᱟᱥ ᱛᱮᱞᱤᱧ ᱦᱤᱡᱩᱜ ᱠᱟᱱᱟ ᱟᱫᱚ ᱛᱟᱦᱞᱮ ᱦᱟᱸᱜ ᱵᱟᱥ ᱛᱮᱞᱤᱧ ᱦᱤᱡᱩᱜ ᱠᱟᱱᱟ ᱢᱤᱫ ᱫᱤᱱ ᱠᱚᱞᱮᱡᱽ ᱛᱚ ᱦᱮᱡ ᱥᱩᱢᱚᱭ ᱢᱤᱫᱴᱟᱝ ᱫᱟᱫᱩ ᱦᱚᱲ ᱠᱚᱱᱴᱟᱠᱴᱟᱨ ᱠᱟᱱᱟᱭ ᱟᱫᱚ ᱛᱟᱦᱞᱮ ᱵᱟᱨᱭᱟ ᱜᱤᱫᱽᱨᱟᱹ ᱢᱟᱱᱮ ᱠᱤ ᱥᱮᱸᱬᱟ ᱜᱮᱭᱟ ᱟᱹᱞᱤᱧ ᱠᱷᱚᱱᱟᱜ ᱫᱚ ᱦᱚᱭ ᱛᱚ ᱠᱤᱱ ᱡᱩᱱᱤᱭᱟᱨ ᱜᱮᱭᱟ ᱦᱚᱭᱛᱚ ᱟᱫᱚ ᱩᱱᱠᱤᱱ ᱢᱚᱵᱟᱭᱤᱞ ᱠᱤᱱ ᱧᱮᱞ ᱫᱟ ᱢᱟᱱᱮ ᱠᱤᱱ ᱨᱟᱠᱟᱵ ᱤᱫᱤᱫᱟ ᱥᱠᱨᱚᱞ ᱤᱫᱤᱭᱮᱫᱟ ᱠᱤᱱ ᱵᱷᱤᱰ ᱦᱮᱸᱥᱮ ᱵᱟᱝ ᱟᱫᱚ ᱛᱚᱠᱷᱚᱱ ᱩᱱᱤ ᱫᱟᱫᱩᱭ ᱞᱟᱹᱭᱫᱼᱟ, ᱫᱟᱫᱩᱭ ᱞᱟᱹᱭᱫᱟ ᱟᱹᱞᱤᱧ ᱦᱚᱸ ᱯᱷᱠᱷᱚᱱ ᱫᱚ ᱵᱟᱹᱞᱤᱧ ᱡᱚᱴᱮᱫ ᱠᱟᱫᱟ ᱟᱹᱞᱤᱧ ᱦᱚᱸ ᱯᱚᱠᱮᱴ ᱨᱮᱜᱮ ᱛᱟᱸᱦᱮᱜ ᱠᱟᱱᱟ ᱟᱫᱚ ᱫᱟᱫᱩᱭ ᱞᱟᱹᱭ ᱫᱟ ᱩᱱᱤ ᱫᱟᱫᱩ ᱴᱟᱜ ᱠᱚᱱᱴᱟᱠᱴᱟᱨ ᱞᱮᱫᱟᱭ ᱡᱮ ᱱᱚᱣᱟ ᱠᱚᱫᱚ ᱟᱹᱰᱤ ᱵᱟᱹᱲᱤᱡ ᱡᱤᱱᱤᱥ ᱠᱟᱱᱟ ᱵᱟᱹᱵᱩ ᱞᱟᱹᱭ ᱫᱟᱭ ᱱᱚᱣᱟ ᱠᱚᱫᱚ ᱟᱞᱚᱵᱤᱱ ᱤᱭᱟᱹᱭᱟ ᱫᱟ ᱢᱮᱸᱫ ᱠᱚ ᱠᱷᱟᱨᱟᱯᱚᱜᱼᱟ ᱞᱟᱹᱭ ᱫᱟᱭ ᱤᱧ ᱦᱟᱲᱟᱢ ᱵᱚᱭᱮᱥ ᱨᱤᱧ ᱦᱟᱛᱟᱣᱟᱱ ᱛᱟᱸᱦᱮᱜᱼᱟ, ᱞᱮᱭ ᱫᱟᱭ ᱟᱫᱚ ᱵᱟᱹᱧ ᱵᱮᱵᱚᱦᱟᱨ ᱵᱟᱲᱟᱭ ᱫᱟ ᱞᱮᱭ ᱫᱟᱭ, ᱟᱨ ᱩᱱᱠᱩ ᱦᱚᱸ ᱦᱟᱲᱟᱢ ᱦᱚᱲ ᱦᱚᱸ ᱠᱚ ᱵᱩᱡᱷᱟᱹᱣ ᱠᱮᱫᱟ ᱡᱮ ᱱᱚᱣᱟ ᱫᱚ ᱛᱤᱱᱟᱹᱜ ᱵᱟᱹᱲᱤᱡ ᱡᱤᱱᱤᱥ ᱠᱟᱱᱟ ᱢᱮᱱᱛᱮ ᱦᱩᱸ ᱵᱨᱮᱱᱮ ᱤᱭᱟᱹᱭ ᱛᱟᱢᱟ ᱟᱞᱮᱭ ᱫᱟᱭ ᱯᱟᱲᱦᱟᱜ ᱥᱮᱫ ᱢᱚᱱᱮ ᱥᱮᱫ ᱵᱟᱭ ᱤᱫᱤ ᱛᱟᱢᱟ ᱢᱮᱱᱫᱟ
ᱵᱟᱝᱜᱮ - ᱵᱟᱝᱜᱮ ᱦᱮᱸ
ᱟᱫᱚ ᱟᱹᱞᱤᱧ ᱦᱩᱞᱤᱧ ᱵᱩᱡᱷᱟᱹᱣ ᱠᱮᱜᱼᱟ, ᱟᱫᱚ ᱜᱤᱫᱽᱨᱟᱹ ᱠᱚ ᱞᱟᱸᱫᱟ ᱵᱟᱲᱟᱭᱼᱟ ᱜᱤᱫᱽᱨᱟᱹ ᱠᱚ ᱞᱟᱸᱫᱟ ᱵᱟᱲᱟᱭᱮᱼᱟ ᱟᱫᱚ ᱛᱚ ᱟᱞᱤᱧ ᱞᱤᱧ ᱵᱩᱡᱷᱟᱹᱣ ᱠᱮᱜᱼᱟ, ᱡᱮ ᱞᱟᱸᱫᱟᱭᱮᱼᱟ ᱠᱚ ᱱᱩᱠᱩ ᱼ ᱱᱩᱠᱩ ᱫᱚ ᱮᱠᱷᱚᱱ ᱦᱚᱸ ᱟᱹᱣᱨᱤ ᱠᱚ ᱵᱩᱡᱷᱟᱹᱣᱟ
ᱦᱮᱸ ᱳᱱᱠᱳ ᱫᱚ ᱢᱟᱱᱮ ᱱᱮᱛᱟᱨ ᱨᱮᱱ ᱜᱤᱫᱽᱨᱟᱹ ᱫᱚ ᱵᱩᱡᱷᱟᱹᱣ ᱠᱟᱛᱮ ᱦᱚᱸ ᱵᱟᱝᱠᱚ ᱵᱩᱡᱷᱟᱹᱣᱟ ᱜᱚᱝᱠᱮ᱾
ᱵᱟᱝ ᱠᱚ ᱵᱩᱡᱷᱟᱹᱣᱟ ᱱᱮᱛᱟᱨ ᱨᱮᱱ
ᱦᱮᱸ - ᱦᱮᱸ ᱼ ᱱᱮᱛᱟᱨ ᱫᱚ ᱢᱟᱱᱮ ᱮ ᱢᱮᱱᱠᱷᱟᱱ ᱵᱮᱱ ᱱᱮᱛᱟᱨ ᱨᱮᱱ ᱜᱤᱫᱽᱨᱟᱹ ᱵᱩᱡᱷᱟᱹᱣ ᱟᱨ ᱮᱻ ᱫᱷᱤᱨᱤ ᱨᱮ ᱵᱚᱦᱚᱜ ᱠᱚᱴᱮᱡ ᱮᱠᱤ ᱜᱮ ᱵᱮᱯᱟᱨ ᱦᱳᱭᱳᱜ ᱠᱟᱱᱟ ᱦᱮᱸ᱾ ᱟᱨ ᱟᱹᱞᱤᱧ ᱦᱚᱸ ᱢᱟᱱᱮ ᱟᱹᱞᱤᱧ ᱦᱚᱸ ᱠᱟᱹᱴᱤᱡ ᱵᱟᱭᱨᱮ ᱞᱤᱧ ᱪᱟᱞᱟᱣ ᱠᱟᱱ ᱛᱟᱦᱮᱱᱟ ᱠᱤᱪᱷᱩ ᱫᱤᱱ ᱚᱱᱟ ᱵᱟᱥ ᱨᱮᱱᱟᱜ ᱠᱟᱛᱷᱟ ᱜᱤᱞᱤᱧ ᱞᱟᱹᱭ ᱫᱟ ᱵᱟᱥ ᱨᱮᱜᱮ ᱢᱟᱱᱮ ᱵᱮᱥ ᱫᱚ ᱵᱟᱝ ᱩᱱᱤ ᱫᱚ ᱢᱟᱹᱭ ᱵᱤᱴᱤ ᱠᱟᱱᱟᱭ ᱛᱳᱨ ᱳᱭ ᱫᱚᱥ ᱵᱟᱨᱚ ᱵᱚᱪᱷᱚᱨ ᱜᱟᱱ ᱦᱩᱭᱩᱜ ᱟᱭ ᱢᱟᱱᱮ ᱫᱚᱥ ᱵᱟᱨᱚ ᱵᱚᱪᱷᱚᱨ ᱢᱟᱱᱮ ᱩᱱᱤ ᱥᱮᱵᱷᱮᱱ ᱮᱭᱤᱴ ᱨᱮ ᱯᱟᱲᱦᱟᱣ ᱟᱱ ᱢᱟᱹᱭ ᱵᱤᱴᱤ ᱠᱟᱱᱟᱭ
ᱵᱟᱝ ᱜᱮ ᱟᱹᱞᱤᱧ ᱡᱟᱦᱟᱸ ᱟᱸᱡᱚᱢ ᱵᱤᱱ, ᱟᱸᱡᱚᱢ ᱵᱤᱱ, ᱟᱹᱞᱤᱧ ᱡᱟᱸᱦᱟᱭ ᱞᱤᱧ ᱧᱮᱞ ᱠᱮᱫ ᱠᱚᱣᱟ ᱳᱱᱠᱳ ᱫᱚ, ᱥᱚᱛᱨᱚ ᱟᱴᱷᱨᱚ ᱨᱮᱱ ᱠᱚ ᱦᱠᱭᱳᱜᱼᱟ ᱟᱨᱠᱤ
ᱛᱟᱦᱚᱞᱮ ᱳᱱᱠᱩ ᱢᱟᱫᱽᱫᱷᱚᱢᱤᱠ ᱦᱮᱸ᱾
ᱥᱟᱛᱨᱚ ᱟᱴᱷᱨᱚ ᱢᱟᱱᱮ ᱢᱚᱴᱟ ᱢᱩᱴᱤ ᱵᱤᱱ ᱵᱩᱡᱟᱹᱣᱮᱟ ᱮᱭᱤᱪ ᱮᱥ ᱥᱟᱱ ᱫᱚᱠᱟ ᱮᱢᱠᱟᱜ ᱠᱚᱭᱟ ᱮᱠᱫᱚᱢ ᱦᱸ ᱥᱟᱛᱨᱚ ᱟᱴᱨᱳ ᱥᱟᱛᱨᱚ ᱳᱭ ᱢᱟᱫᱽᱫᱷᱚᱢᱤᱠ ᱤᱞᱮᱵᱷᱮᱱ ᱩᱱᱠᱩ ᱩᱱᱠᱩ ᱵᱟᱠᱚ ᱵᱩᱡᱷᱟᱹᱜ ᱠᱟ ᱱᱟ ᱩᱱᱠᱩ ᱵᱟᱠᱚ ᱵᱩᱡᱷᱟᱹᱜ ᱠᱟᱱᱟ ᱩᱱ ᱢᱟᱨᱟᱝ ᱠᱚ ᱦᱮᱸ
ᱦᱮᱸ ᱟᱫᱚ ᱟᱹᱞᱤᱧ ᱦᱚᱸ ᱚᱝᱠᱟᱜᱤ ᱚᱱᱟ ᱵᱟᱥ ᱛᱮᱜᱮᱞᱤᱧ ᱦᱮᱡᱩᱜ ᱠᱟᱱᱟ ᱛᱳᱵᱮ ᱟᱹᱞᱤᱧ ᱚᱱᱠᱟ ᱜᱤ ᱟᱹᱞᱤᱧᱼᱟᱜ ᱥᱚᱢᱟᱝ ᱨᱤᱜᱤ ᱢᱤᱫᱴᱮᱡ ᱢᱟᱹᱭ ᱵᱤᱴᱤ ᱫᱩᱲᱩᱵ ᱠᱟᱱᱟ ᱢᱟᱱᱮ ᱟᱡ ᱜᱚᱜᱚ ᱥᱟᱶ ᱛᱮᱜᱤ ᱫᱩᱲᱩᱵ ᱠᱟᱱᱟᱭ, ᱟᱡ ᱜᱚᱜᱚ ᱥᱟᱭᱤᱰ ᱨᱮ ᱫᱩᱲᱩᱵ ᱠᱟᱱᱟ, ᱩᱱᱤ ᱢᱟᱹᱭ ᱵᱤᱴᱤ ᱦᱚᱸ ᱫᱩᱲᱩᱵ ᱠᱟᱱᱟᱭ
ᱦᱩᱸ
ᱟᱨ ᱤᱱᱥᱴᱟᱜᱮᱨᱟᱢ ᱢᱟᱱᱮ ᱛᱤᱱ ᱜᱷᱟᱹᱲᱤ ᱟᱹᱞᱤᱧ ᱚᱱᱟ ᱵᱟᱥ ᱨᱮ ᱛᱟᱸᱦᱮ ᱠᱟᱱᱟᱞᱤᱧ ᱩᱱ ᱜᱷᱟᱹᱲᱤ ᱚᱱᱟ ᱚᱱᱟᱜᱤ ᱪᱟᱹᱞᱩ ᱢᱟᱱᱮ ᱩᱱᱤᱭᱟᱼᱜ ᱵᱷᱤᱰᱤᱭᱳ ᱜᱮ ᱪᱟᱹᱞᱩᱜ ᱠᱟᱱ ᱛᱟᱭᱟ, ᱵᱷᱤᱰᱭᱳ ᱜᱮ ᱪᱟᱹᱞᱩᱜ ᱠᱟᱱ ᱛᱟᱭᱟ, ᱢᱟᱱᱮ ᱟᱹᱞᱤᱧ ᱜᱮ ᱧᱮᱞ ᱧᱮᱞᱛᱮ ᱵᱤᱨᱚᱠᱛᱚ ᱪᱟᱵᱼᱟᱭ ᱱᱟᱞᱤᱧ ᱟᱞᱤᱧ ᱛᱚᱠᱷᱚᱱ ᱢᱚᱱᱮ ᱢᱚᱱᱮ ᱛᱮ ᱢᱟᱱᱮ ᱩᱭᱦᱟᱹᱨ ᱫᱟᱞᱤᱧ ᱟᱞᱮ ᱚᱲᱟᱜ ᱨᱮᱱ ᱡᱩᱫᱤ ᱡᱟᱦᱟᱸᱭ ᱛᱟᱦᱮᱸ ᱞᱮᱱ ᱠᱷᱟᱱ ᱛᱟᱦᱚᱞᱮ ᱤᱧ ᱩᱱᱤᱜᱮ ᱡᱟᱦᱟᱱᱟᱼᱜ, ᱢᱟᱱᱮ ᱤᱧᱟᱹᱜ ᱡᱟᱦᱟᱱᱟᱜ ᱢᱮᱱ ᱜᱟᱱᱚᱜ ᱠᱚᱜ ᱛᱤᱧᱟᱹ ᱚᱸᱰᱮ, ᱢᱮᱱ ᱠᱤᱧᱟᱹᱧ ᱠᱤᱱᱛᱩ ᱮᱴᱟᱜ ᱦᱚᱲ ᱨᱮᱱ ᱠᱟᱱᱟ ᱟᱨ ᱪᱮᱫ ᱚᱸᱰᱮ ᱵᱮᱮᱱ ᱢᱮᱛᱟᱭᱟ
ᱢᱟᱱᱮ ᱧᱮᱞ ᱠᱟᱛᱮᱜ ᱦᱮᱸ
ᱦᱩᱸ - ᱦᱩᱸ ᱟᱹᱞᱤᱧᱟᱼᱜ ᱦᱚᱸ ᱢᱮᱱᱟᱜ ᱫᱚ ᱢᱮᱱᱟᱜ ᱛᱟᱹᱞᱤᱧᱟ, ᱤᱱᱥᱴᱟᱜᱮᱨᱟᱢ ᱵᱟᱝ ᱢᱮᱱᱛᱮ ᱫᱚ ᱵᱟᱝ, ᱪᱮᱫᱟᱜ ᱥᱮ ᱟᱹᱞᱤᱧ ᱦᱚᱸ ᱵᱟᱟᱹᱞᱤᱧ ᱰᱤᱞᱤᱴ ᱫᱟᱲᱮᱭᱟᱼᱜ ᱠᱟᱱᱟ, ᱜᱟᱛᱮ ᱠᱩᱲᱤ ᱠᱚ ᱢᱮᱱᱟᱜ ᱠᱚᱣᱟ ᱛᱚ, ᱟᱫᱚ ᱦᱟᱸᱜ ᱟᱹᱞᱤᱧᱟᱜ ᱟᱫᱚ ᱨᱤᱞ ᱠᱚᱜᱮ ᱚᱱᱟ ᱨᱮᱞᱮ ᱥᱮᱭᱟᱨ ᱵᱟᱲᱟ ᱡᱚᱝᱟ, ᱟᱫᱚ ᱛᱟᱦᱚᱞᱮ ᱦᱟᱸᱜ ᱟᱞᱮ ᱦᱚᱸ ᱵᱟ ᱵᱟᱝ ᱰᱤᱞᱮᱴ ᱦᱩᱭᱩᱜ ᱠᱟᱱᱟ ᱵᱟᱠᱷᱟᱱ ᱫᱚ ᱰᱤᱞᱮᱴ ᱦᱩᱭ ᱠᱚᱜᱼᱟ ᱵᱟᱲᱟᱭ ᱫᱚ ᱵᱟᱲᱟᱭ ᱦᱩᱭᱩᱜᱼᱟ ᱟᱨᱠᱤ ᱠᱷᱟᱨᱟᱯ ᱡᱤᱱᱤᱥ ᱠᱟᱱᱟ ᱠᱤᱱᱛᱩᱼᱼ ᱟᱫᱚ ᱜᱟᱛᱮ ᱠᱩᱲᱤ ᱠᱚ ᱢᱮᱱᱟᱜ ᱠᱚᱣᱟ ᱛᱚ, ᱠᱷᱟᱨᱟᱯ ᱠᱚᱼᱠᱚ ᱵᱷᱟᱹᱵᱤᱼᱭᱟ ᱟᱨᱠᱤ, ᱵᱟᱠᱷᱟᱱ ᱠᱚ ᱞᱭᱟ ᱰᱤᱤᱴ ᱠᱮᱫ ᱛᱮ
ᱟᱫᱚ ᱧᱮᱞ ᱵᱮᱱ ᱪᱮᱫᱮ ᱞᱮᱠᱟ ᱵᱮᱵᱚᱦᱟᱨ - ᱵᱮᱵᱚᱦᱟᱨ ᱛᱟᱦᱮᱸᱮᱡ ᱠᱟᱱᱟᱜ ᱡᱮᱢᱚᱱ ᱵᱚᱱ ᱢᱮᱱᱮᱫᱟ ᱦᱮᱸ᱾ ᱦᱚᱸᱭ ᱡᱮᱢᱚᱱ ᱵᱚᱱᱢ ᱢᱮᱱᱮᱫᱟ ᱡᱮ ᱢᱚᱵᱟᱭᱤᱞ, ᱢᱳᱚᱵᱟᱭᱤᱞ ᱦᱚᱸ ᱧᱮᱞ ᱵᱮᱱᱼᱼ ᱵᱩᱜᱤ ᱞᱟᱹᱜᱤᱫ ᱦᱚᱸ ᱠᱟᱱ ᱜᱮᱭᱟ ᱟᱨ ᱚᱱᱟ ᱢᱳᱵᱟᱭᱤᱞᱼᱼ ᱧᱮᱞ ᱵᱩᱜᱤᱭᱟ ᱦᱚᱸ ᱛᱟᱦᱮᱱ ᱜᱮᱭᱟ ᱟᱨ ᱵᱟᱹᱲᱤᱡᱟ ᱦᱚᱸ ᱛᱟᱦᱮ ᱜᱮᱭᱟ ᱟᱫᱚ ᱚᱱᱟ ᱫᱚ ᱟᱵᱚᱼᱼ ᱠᱟᱱᱟ ᱟᱵᱚ ᱪᱮᱫ ᱞᱮᱠᱟ ᱢᱳᱵᱟᱭᱤᱞ ᱠᱚᱫᱚᱵᱚᱱ ᱞᱟᱜᱟᱣᱟ ᱦᱮᱸᱼᱼ
ᱦᱩᱸ ᱱᱮᱛᱟᱨ ᱫᱚ ᱟᱵᱚ ᱫᱚ ᱠᱟᱹᱢᱤ ᱨᱮᱫᱚ ᱵᱟᱵᱚᱱ ᱞᱟᱜᱟᱣᱮᱫᱼᱟ ᱟᱡᱚᱢᱵᱮᱱ ᱥᱮ ᱱᱮᱛᱟᱨ ᱫᱚᱼᱼ ᱟᱵᱚ ᱫᱚ ᱵᱟᱵᱚᱱ ᱤᱭᱩᱡᱮᱫ ᱠᱚᱣᱟ ᱢᱳᱵᱟᱭᱤᱞ ᱫᱚ, ᱢᱳᱵᱟᱭᱤᱞ ᱜᱮ ᱟᱵᱚ ᱠᱚ ᱤᱭᱩᱡᱮ ᱵᱚᱱᱟ᱾
ᱦᱮᱸ ᱚᱱᱟ ᱦᱚᱪᱚ ᱠᱟᱱ ᱜᱤᱭᱟᱹ᱾ ᱦᱮᱸ ᱜᱚᱝᱠᱮ ᱛᱟᱦᱚᱞᱮ ᱚᱠᱛᱚ ᱫᱚ ᱦᱩᱭ ᱦᱮᱡᱮᱱ ᱛᱟᱞᱟᱝᱟ᱾ ᱟᱨᱚ ᱚᱱᱠᱟ ᱜᱮ ᱛᱟᱦᱚᱞᱮ ᱨᱚᱯᱚᱲ ᱦᱩᱭᱩᱼᱜ ᱛᱟᱞᱟᱝ ᱦᱮᱸ᱾ ᱦᱮᱸ ᱢᱟ ᱛᱟᱦᱚᱞᱮ ᱦᱮᱸ ᱫᱚᱦᱚᱭᱤᱫᱟᱹᱧ᱾
ᱦᱮᱸ ᱫᱚᱦᱚᱭᱼᱼ